ᱦᱮᱞᱳ, ᱦᱮᱸ ᱟᱡᱚᱜ ᱠᱟᱱᱟ ᱾
ᱦᱚᱸ ᱟᱸᱡᱚᱢᱚᱜ ᱠᱟᱱᱟ ᱾
ᱦᱮ ᱦᱮ ᱪᱮᱫ ᱠᱚᱵᱤᱱ ᱪᱤᱠᱟᱹ ᱵᱟᱲᱟᱭᱮᱫᱼᱟ?
ᱪᱮᱫ ᱦᱚᱸ ᱵᱟᱝ ᱫᱩᱲᱩᱵ ᱵᱟᱲᱟ ᱦᱩᱭ ᱟᱠᱟᱱᱟ ᱫᱟᱠᱟ ᱡᱚᱢ ᱵᱟᱲᱟᱛᱮᱱ ᱾
ᱦᱮᱸ ᱛᱚ ᱾
ᱚ ᱟᱯᱮ ᱠᱚᱜᱮ ᱪᱮᱫ ᱠᱚᱯᱮ ᱪᱤᱠᱟᱹ ᱵᱟᱲᱟᱮᱭᱟ?
ᱟᱞᱮ ᱦᱚᱸ ᱪᱮᱫ ᱛᱮᱦᱚᱸ ᱵᱟᱞᱮ ᱪᱤᱠᱟᱹ ᱵᱟᱲᱟᱮᱭᱟ ᱱᱤᱛᱚᱜ ᱫᱚ ᱱᱟᱥᱛᱟ ᱵᱟᱲᱟ ᱠᱟᱛᱮᱫ ᱫᱩᱲᱩᱵ ᱵᱟᱲᱟ ᱦᱩᱭ ᱟᱠᱟᱱᱟ ᱾
ᱚ ᱟᱞᱮ ᱦᱚᱸ ᱱᱚᱜᱼᱚᱭ ᱫᱟᱠᱟ ᱠᱚ ᱡᱚᱢ ᱵᱟᱲᱟᱛᱮᱱ ᱱᱚᱜᱼᱚᱭ ᱞᱮ ᱫᱩᱲᱩᱵ ᱵᱟᱲᱟ ᱟᱠᱟᱱᱟ, ᱟᱨᱼᱼ
ᱟᱪᱪᱷᱟ ᱾
ᱦᱩᱸ ᱟᱨ ᱪᱮᱫ ᱠᱚᱯᱮ ᱠᱟᱹᱢᱤ ᱵᱟᱲᱟᱭᱮᱫᱼᱟ ᱥᱮ ᱵᱟᱝ? ᱟᱞᱮ ᱫᱚ ᱠᱟᱹᱢᱤ ᱠᱚᱫᱚ ᱚᱱᱠᱟ ᱫᱚ ᱪᱮᱨᱚᱼᱼ ᱞᱟᱹᱭ ᱟᱹᱞᱤᱧ ᱠᱟᱹᱢᱤ ᱠᱚᱫᱚ ᱪᱮᱫ ᱵᱟᱝᱟ ᱚᱲᱟᱜ ᱠᱚᱨᱮ ᱠᱚ ᱫᱩᱲᱩᱵ ᱵᱟᱲᱟᱜ ᱜᱮ ᱱᱤᱭᱟᱹ ᱵᱟᱨᱥᱤᱧ ᱫᱚ ᱵᱟᱹᱫᱽ ᱠᱟᱹᱢᱤ ᱠᱚ ᱟᱹᱣᱨᱤ ᱜᱟᱱ ᱜᱚᱫᱚᱜᱼᱟ ᱛᱚ ᱾ ᱟᱫᱚ ᱚᱲᱟᱜ ᱠᱚᱨᱮ ᱜᱮ ᱱᱤᱭᱟᱹ ᱡᱚᱢ ᱵᱟᱲᱟ ᱛᱮᱞᱮ ᱫᱩᱲᱩᱵ ᱵᱟᱲᱟ ᱧᱚᱜ ᱠᱟᱱᱟ ᱾
ᱦᱚᱭ, ᱟᱞᱮ ᱥᱮᱱ ᱦᱚᱸ ᱚᱱᱠᱟ ᱜᱮ ᱾ ᱪᱮᱫ ᱠᱟᱹᱢᱤ ᱦᱚᱸ ᱵᱟᱝᱟ ᱫᱟᱜ ᱡᱟᱹᱯᱩᱫ ᱢᱟ ᱱᱚᱝᱠᱟ ᱪᱷᱚᱴᱮ ᱪᱷᱚᱴᱮ ᱫᱟᱜ ᱡᱟᱹᱯᱩᱫᱟᱜ ᱵᱚᱱᱟᱭ ᱾ ᱟᱨ ᱚᱱᱟ ᱫᱟᱜ ᱛᱮᱢᱟ ᱠᱟᱹᱢᱤ ᱠᱚᱦᱚᱸ ᱵᱟᱭ ᱞᱟᱜᱟᱜ ᱠᱟᱱᱟ ᱟᱨ ᱪᱮᱫ ᱪᱤᱠᱟᱹᱭᱟ ᱫᱩᱲᱩᱵ ᱵᱟᱲᱟ ᱦᱩᱭ ᱠᱟᱱᱟ ᱥᱮ ᱫᱟᱜ ᱠᱚᱜᱮ ᱛᱟᱹᱝᱜᱤ ᱵᱟᱲᱟ ᱦᱩᱭ ᱠᱟᱱᱟ ᱛᱤᱥᱮ ᱫᱟᱜᱟ᱾
ᱫᱟᱜᱟ ᱦᱳᱭᱛᱚ᱾ ᱱᱚᱛᱮ ᱦᱚᱸ ᱫᱟᱜ ᱫᱚᱭ ᱫᱟᱜ ᱠᱟᱜᱼᱟ ᱵᱟᱹᱫ ᱠᱚᱨᱮ ᱫᱚ ᱯᱮᱨᱮᱡ ᱦᱚᱸ ᱯᱮᱨᱮᱡ ᱠᱟᱱᱟ, ᱟᱫᱚ ᱚᱱᱮ ᱠᱚ ᱛᱚᱲᱟᱣ ᱵᱟᱲᱟ ᱠᱟᱜᱼᱟ ᱚᱱᱟ ᱠᱚᱦᱚᱸ ᱟᱹᱣᱨᱤ ᱢᱟᱨᱟᱝ ᱜᱚᱫᱚᱜ-ᱟ ᱛᱚ ᱮᱱᱠᱷᱟᱡ ᱨᱚᱦᱚᱭ ᱦᱚᱸ ᱟᱹᱣᱨᱤ ᱜᱟᱱ ᱜᱚᱫᱚᱜ-ᱟ᱾ ᱟᱨ ᱡᱟᱦᱟᱸᱭ ᱠᱚ ᱮᱨ ᱵᱟᱲᱟ ᱠᱟᱜᱼᱟ ᱠᱚ ᱩᱱᱠᱩ ᱦᱚᱸ ᱠᱟᱬᱟᱱ ᱠᱚᱦᱚᱸ ᱜᱟᱱ ᱫᱚ ᱜᱟᱱ ᱜᱚᱫ ᱠᱟᱱᱟ ᱟᱫᱚ ᱠᱟᱹᱴᱤᱡ ᱟᱹᱣᱨᱤ ᱦᱩᱰᱤᱧ ᱞᱟ
ᱠᱟᱬᱟᱱ ᱠᱚᱫᱚ ᱦᱚᱭᱛᱳ ᱠᱮᱴᱮᱡ ᱧᱚᱜᱚᱜ-ᱟ ᱛᱚᱵᱮ ᱟᱱᱟᱜ ᱜᱮ ᱜᱟᱱᱚᱜ-ᱟ, ᱠᱟᱬᱦᱟᱢ ᱫᱚ ᱵᱟᱠᱷᱟᱱ ᱚᱱᱟ ᱢᱟ ᱥᱤ ᱞᱮᱠᱷᱟᱱ ᱜᱮ ᱡᱚᱛᱚ ᱵᱚᱞᱚ ᱪᱟᱵᱟᱜ-ᱟ᱾
ᱵᱚᱞᱚ ᱪᱟᱵᱟᱜ-ᱟ ᱚᱱᱟᱢᱟ ᱦᱟᱥᱟ ᱨᱮᱜᱮ ᱚᱱᱟ ᱜᱷᱟᱥ ᱠᱚ ᱥᱟᱞᱟᱜ ᱩᱠᱩ ᱪᱟᱵᱟᱜ-ᱟ ᱚᱱᱟ ᱫᱚ᱾ ᱮᱱᱠᱷᱟᱡ ᱤᱱᱟᱹ ᱠᱟᱹᱴᱤᱡ ᱠᱚᱜᱮ ᱠᱟᱹᱴᱤᱡ ᱢᱟᱨᱟᱝ ᱧᱚᱜ ᱞᱮᱱᱠᱷᱟᱡ ᱤᱱᱟᱹᱜᱮᱠᱚ ᱛᱟᱸᱜᱤ ᱧᱚᱜ ᱠᱟᱜ-ᱟ ᱢᱟᱨᱟᱝ ᱧᱚᱜᱚᱜ ᱢᱟ ᱠᱟᱹᱴᱤᱡ ᱵᱟᱹ ᱦᱳᱭ ᱟᱨ ᱢᱤᱫ ᱫᱷᱟᱣ ᱵᱟᱨ ᱫᱷᱟᱣ ᱜᱟᱱᱮ ᱫᱟᱜ ᱧᱚᱜ ᱠᱷᱟᱡ ᱤᱱᱟᱹᱠᱷᱟᱡ ᱜᱟᱱᱚᱜ-ᱟ᱾
ᱦᱮᱸ ᱜᱟᱱᱚᱜ-ᱟ ᱟᱞᱮ ᱥᱮᱫ ᱦᱚᱸ ᱚᱝᱠᱟ ᱠᱟᱱ ᱜᱮᱭᱟ, ᱛᱚᱲᱟ ᱠᱚᱫᱚ ᱜᱟᱱ ᱠᱟᱱ ᱜᱮᱭᱟ, ᱟᱫᱚ ᱱᱤᱛᱚᱜ ᱨᱚᱦᱚᱭ ᱠᱷᱮᱛ ᱨᱮ ᱫᱟᱜ ᱵᱟᱹᱱᱩᱜ ᱟᱱᱟ ᱟᱨ ᱫᱟᱜ ᱞᱮᱱᱠᱷᱟᱱ ᱜᱮ ᱱᱤᱛᱚᱜ ᱫᱚ ᱨᱚᱦᱚᱭ ᱜᱟᱱ ᱜᱚᱫᱚᱜ-ᱟ, ᱟᱫᱚ ᱫᱟᱜ ᱜᱮ ᱛᱤᱱᱟᱹᱜ ᱥᱟᱺᱜᱤᱧᱚᱜᱼᱟ?
ᱦᱳᱭ᱾ ᱟᱫᱚ ᱱᱚᱛᱮ ᱢᱟ ᱱᱚᱛᱮ ᱢᱟ ᱚᱱᱮ ᱚᱝᱠᱟ ᱜᱷᱟᱥ ᱢᱟ ᱤᱭᱟᱹ ᱜᱷᱟᱥ ᱠᱤᱱ ᱞᱟᱹᱭᱮᱜᱼᱟ, ᱚᱱᱟ ᱦᱩᱲᱩ ᱡᱟᱦᱟᱸ ᱠᱚ ᱛᱚᱲᱟᱣ ᱠᱟᱜ ᱚᱱᱟᱜᱮ ᱟᱹᱣᱨᱤ ᱢᱟᱨᱟᱝᱚᱜ-ᱟ, ᱵᱟᱠᱷᱟᱱ ᱫᱟᱜ ᱠᱚᱢᱟ ᱵᱟᱹᱫ ᱠᱚᱨᱮ ᱢᱟ ᱯᱮᱨᱮᱡ ᱠᱟᱱ ᱜᱮᱭᱟ᱾
ᱟᱪᱪᱷᱟ ᱟᱜ ᱟᱯᱮ ᱥᱮᱫ ᱫᱚ ᱛᱚᱵᱮ ᱰᱷᱮᱨ ᱜᱮ ᱫᱟᱜ ᱠᱟᱜ-ᱟᱭ ᱟᱞᱮ ᱥᱮᱫ ᱫᱚ ᱩᱱᱟᱹᱜ ᱫᱚ ᱵᱟᱭ ᱫᱟᱜ ᱫᱟᱜ ᱟᱠᱟᱱ ᱛᱚᱵᱮ ᱟᱞᱮ ᱥᱮᱪ ᱫᱚ ᱠᱟᱹᱴᱤᱡ ᱠᱚᱢ ᱫᱷᱟᱨᱟ ᱜᱮ,
ᱦᱳᱭ ᱦᱳᱭ ᱦᱚᱞᱟ ᱢᱟᱫᱷᱮᱨ ᱫᱚ ᱵᱩᱫ ᱜᱮ ᱫᱟᱜ ᱠᱟᱜᱼᱟᱭ ᱥᱮᱛᱟᱜ ᱟᱹᱭᱩᱵ ᱮ ᱫᱟᱠᱮᱜ-ᱟ ᱥᱮ ᱥᱤᱧᱼᱧᱤᱱᱫᱟᱹ, ᱠᱟᱹᱴᱤᱡ ᱚᱱᱟᱛᱮ ᱠᱟᱹᱴᱤᱡ ᱵᱟᱹᱫ ᱠᱚ ᱠᱟᱹᱴᱤᱡ ᱯᱮᱨᱮᱡ ᱧᱚᱜ ᱠᱟᱱᱟ᱾
ᱟᱞᱮ ᱥᱮᱫ ᱦᱚᱸ ᱱᱚᱛᱮ ᱫᱚ ᱫᱟᱜ ᱫᱚᱭ ᱫᱟᱜ ᱠᱮᱫ ᱜᱮᱭᱟ ᱟᱫᱚ ᱩᱱᱟᱹᱜ ᱥᱚᱠᱛᱚ ᱫᱚ ᱵᱟᱭ ᱫᱟᱜ ᱠᱟᱜ ᱵᱟᱭ ᱧᱮᱞᱚᱜ ᱠᱟᱱ ᱫᱚ ᱫᱟᱜ ᱱᱟᱥᱮ ᱱᱟᱥᱮ ᱜᱮ ᱛᱚᱸᱵᱟ ᱠᱟᱱᱟ, ᱵᱟᱠᱷᱟᱱ ᱧᱮᱞ ᱠᱚᱜᱼᱟ ᱦᱩᱛᱩᱠᱟᱹᱱ
ᱦᱳᱭ ᱦᱳᱭ᱾ ᱱᱚᱛᱮ ᱫᱚ ᱯᱮᱨᱮᱡ ᱠᱟᱱ ᱜᱮᱭᱟ ᱠᱟᱲᱦᱟᱱ ᱤᱱᱟᱹ ᱞᱚᱥᱚᱫ ᱠᱚᱫᱚ ᱜᱟᱱ ᱜᱚᱫᱚᱜᱼᱟ ᱯᱮᱨᱟᱭ ᱟᱫᱚ ᱤᱱᱟᱹ ᱤᱭᱟᱹ ᱛᱚᱞᱟ ᱠᱚ ᱵᱟᱠᱷᱟᱱ ᱚᱱᱮ ᱦᱚᱭ ᱮᱨᱟᱜ ᱠᱚᱜᱮ ᱤᱱᱟᱹ ᱠᱚᱜᱮ ᱟᱹᱣᱨᱤ ᱤᱭᱟᱹᱜᱼᱟ ᱟᱹᱣᱨᱤ ᱢᱟᱨᱟᱝᱚᱜᱼᱟ᱾
ᱟᱪᱪᱷᱟ ᱢᱟᱱᱮ ᱵᱟᱭ ᱠᱮᱴᱮᱡ ᱠᱟᱱᱟ᱾
ᱟᱹᱣᱨᱤ ᱠᱮᱴᱮᱡ ᱜᱚᱫᱚᱜᱼᱟ ᱵᱟᱠᱷᱟᱱ ᱨᱚᱦᱚᱭ ᱠᱚᱫᱚ ᱜᱟᱱ ᱠᱟᱱ ᱜᱮᱭᱟ ᱦᱩᱱᱟᱹᱝ᱾ ᱵᱟᱹᱫ ᱞᱚᱥᱚᱫ ᱠᱚᱫᱚ᱾
ᱟᱯᱮ ᱫᱚ ᱱᱤᱛᱚᱜ ᱤᱭᱟᱹ ᱵᱟᱹᱥᱭᱟᱹᱢ ᱵᱮᱲᱟ ᱫᱚ ᱱᱟᱥᱛᱟ ᱵᱟᱲᱟᱜ ᱜᱮᱭᱟᱯᱮ ᱥᱮ ᱱᱚᱝᱠᱟ ᱫᱟᱠᱟ ᱠᱚᱜᱮ ᱯᱮ ᱡᱚᱢᱟ?
ᱵᱟᱝ ᱟᱞᱮ ᱫᱚ ᱱᱚᱛᱮ ᱛᱚ ᱵᱟᱹᱫ ᱠᱟᱹᱢᱤ ᱦᱚᱲ ᱫᱚ ᱢᱟᱱᱮ ᱥᱮᱛᱟᱜ ᱨᱮᱜᱮᱞᱮ ᱡᱚᱢ ᱠᱟᱜᱼᱟ ᱱᱟᱥᱛᱟ ᱠᱚᱫᱚ ᱵᱟᱝ ᱜᱮ᱾ ᱟᱨ ᱱᱟᱥᱛᱟ ᱠᱚᱫᱚ ᱚᱝᱠᱟ ᱫᱚ ᱡᱟᱦᱟᱸ ᱛᱤᱥ ᱨᱮ ᱵᱟᱠᱷᱟᱱ ᱱᱚᱠᱟ ᱫᱟᱠᱟ ᱜᱮᱞᱮ ᱡᱚᱢᱟ᱾
ᱟᱪᱪᱷᱟ ᱦᱳᱭᱛᱚ ᱠᱟᱹᱢᱤᱭᱮ ᱞᱚ ᱤᱭᱟᱹᱜ ᱟᱥᱮ᱾ ᱮᱱᱠᱷᱟᱱ ᱫᱚ ᱱᱟᱥᱛᱟ ᱠᱟᱛᱮᱫ ᱫᱚ ᱩᱱᱟᱹᱜ ᱜᱷᱟᱹᱲᱤᱡ ᱫᱚ ᱵᱟᱝ ᱛᱟᱦᱮᱸᱱ ᱦᱩᱭᱩᱜ
ᱵᱟᱭ ᱛᱟᱦᱮᱸᱭᱮᱛ ᱛᱚ ᱚᱱᱮ ᱚᱱᱟ ᱨᱮᱜᱮ ᱟᱫᱚ ᱥᱮᱛᱟᱜ ᱨᱮᱜᱮ ᱫᱟᱠᱟ ᱠᱚᱫᱚ ᱫᱚᱞᱮ ᱡᱚᱢᱟ ᱟᱴ ᱵᱟᱡᱮ ᱠᱚᱛᱮ ᱫᱚ ᱟᱨ ᱟᱴ ᱱᱚ ᱵᱟᱡᱮ ᱜᱮ ᱵᱷᱤᱛᱤᱨ ᱛᱮᱫᱚ ᱫᱚᱞᱮ ᱡᱚᱢ ᱠᱟᱜᱼᱟ᱾ ᱟᱨ ᱦᱟᱱᱛᱮ ᱡᱟᱦᱟᱱᱟᱜ ᱠᱟᱹᱢᱤ ᱵᱟᱲᱟ ᱠᱚ ᱟᱛᱩ ᱫᱤᱥᱚᱢ ᱦᱚᱲᱢᱟ ᱚᱱᱠᱟ ᱜᱮ᱾
ᱦᱳᱭ ᱟᱹᱛᱩ ᱫᱤᱥᱚᱢ ᱦᱚᱲ ᱫᱚ ᱚᱱᱠᱟ ᱜᱮ ᱡᱚᱢ ᱠᱮᱴᱮᱡ ᱮᱱᱟᱢ ᱥᱮᱛᱟᱜ ᱨᱮ ᱟᱨ ᱠᱟᱹᱢᱤ ᱠᱚ ᱧᱮᱞ ᱢᱮ ᱟᱪ ᱟᱨ ᱱᱟᱥᱛᱟ ᱵᱟᱲᱟ ᱠᱟᱛᱮ ᱢᱟ ᱵᱟᱭ ᱜᱟᱱᱚᱜ ᱟ᱾ ᱦᱮᱸ
ᱟᱨ ᱟᱯᱮ ᱫᱚ ᱪᱮᱫ ᱪᱮᱫ ᱠᱚᱯᱮ ᱪᱤᱠᱟᱹ ᱵᱟᱲᱟᱭᱮᱫ-ᱟ᱾
ᱟᱞᱮ ᱫᱚ ᱱᱤᱛᱚᱜ ᱫᱚ ᱪᱮᱫ ᱠᱚ ᱦᱚᱸ ᱵᱟᱞᱮ ᱪᱤᱠᱟᱹᱭᱟ ᱱᱟᱥᱛᱟ ᱵᱟᱲᱟ ᱠᱟᱱᱟᱞᱮ ᱱᱟᱥᱛᱟ ᱵᱟᱲᱟ ᱠᱟᱛᱮᱫ ᱫᱩᱲᱩᱵ ᱵᱟᱲᱟ ᱦᱩᱭ ᱱᱤᱛᱚᱜ ᱫᱚ ᱫᱟᱠᱟ ᱠᱚᱜᱮ ᱪᱚᱸᱫᱟ ᱵᱟᱲᱟ ᱦᱩᱭᱩᱜᱼᱟ ᱦᱟᱸᱜ ᱟᱨ
ᱚ
ᱪᱚᱸᱫᱟ ᱤᱥᱤᱱ ᱵᱟᱲᱟ ᱠᱟᱛᱮᱜ ᱡᱚᱢ ᱦᱩᱭᱩᱜᱼᱟ᱾
ᱦᱟᱭ ᱛᱚ᱾
ᱟᱨ ᱛᱮᱦᱮᱧ ᱫᱚ ᱯᱟᱞᱮᱜ ᱵᱟᱭ ᱫᱟᱜᱟ ᱱᱚᱛᱮ ᱫᱚ ᱠᱟᱹᱴᱤᱡ ᱥᱤᱛᱩᱝ ᱮᱸᱟᱭ ᱱᱤᱛᱚᱜ ᱢᱟ ᱥᱤᱛᱩᱝ ᱜᱮ ᱧᱮᱞᱚᱜ ᱠᱟᱱᱟ᱾
ᱫᱟᱜ ᱠᱚᱫᱚ ᱯᱟᱞᱮᱜ ᱮ ᱪᱟᱵᱟ ᱠᱮᱫᱮᱜᱼᱟ ᱟᱫᱚ ᱵᱟᱭ ᱫᱟᱜ ᱦᱟᱛᱟᱲ ᱥᱮ ᱪᱮᱫ ᱞᱮᱠᱟ᱾
ᱚ
ᱟᱯᱮᱥᱮᱫ ᱫᱚ ᱥᱤᱛᱩᱝ ᱟᱠᱟᱜᱟᱭ ᱥᱮ ᱱᱚᱝᱠᱟ ᱨᱤᱢᱤᱞ ᱟᱠᱟᱫ ᱜᱮᱟᱭ?
ᱨᱤᱢᱤᱞ ᱠᱟᱜ ᱜᱮᱭᱟ ᱫᱤᱱᱟᱹᱱ ᱠᱚᱛᱮ ᱫᱚ ᱱᱟᱦᱟᱸ ᱦᱮᱡ ᱫᱟᱲᱮᱭᱟᱜᱼᱟ ᱯᱟᱞᱮᱫ ᱱᱟᱦᱟᱸᱜ ᱪᱮᱫᱟᱜ ᱥᱮ ᱨᱤᱢᱤᱞ ᱟᱠᱟᱫ ᱜᱮᱭᱟᱭ ᱥᱮ᱾ ᱥᱤᱛᱟᱜ ᱦᱚᱸ ᱠᱩᱲᱦᱟᱹ ᱧᱚᱜ ᱞᱟᱜ ᱛᱟᱦᱮᱱ ᱛᱚ ᱛᱟᱦᱞᱮ ᱚᱱᱟ ᱛᱮᱞᱤᱧ ᱞᱟᱹᱭᱮᱫᱼᱟ ᱱᱟᱦᱟᱸᱜ ᱡᱩᱫᱤ ᱦᱮᱡ ᱫᱟᱲᱮᱭᱟᱜ ᱠᱷᱟᱡ ᱫᱷᱤᱱᱟᱹᱝ ᱫᱷᱤᱹᱝ ᱠᱚᱛᱮ᱾ ᱫᱷᱤᱱᱟᱹᱝ ᱫᱩ ᱛᱤᱱ ᱵᱟᱡᱮ ᱠᱚᱛᱮ ᱱᱟᱦᱟᱸᱜ ᱟᱨ ᱠᱟᱹᱴᱤᱡ ᱵᱟᱯᱷᱟ ᱩᱫᱽᱜᱟᱹᱨ ᱫᱷᱟᱨᱟ᱾
ᱩᱫᱽᱜᱟᱹᱨ ᱫᱷᱟᱨᱟ ᱜᱮ ᱵᱩᱡᱷᱟᱹᱜ ᱠᱟᱱᱟ ᱛᱚ ᱯᱟᱞᱮᱜᱞᱤᱧ ᱞᱟᱹᱭᱮᱜᱟ ᱦᱮᱡ ᱫᱟᱲᱮᱭᱟᱜ ᱜᱮᱭᱟ ᱱᱟᱦᱟᱸᱜ᱾
ᱟᱪᱪᱷᱟ ᱟᱪᱪᱷᱟ ᱱᱚᱛᱮ ᱫᱚ ᱯᱩᱨᱟᱹ ᱯᱷᱟᱠᱟ ᱠᱟᱭ ᱥᱤᱛᱩᱝ ᱠᱟᱜᱼᱟᱭ ᱯᱩᱨᱟᱹ ᱯᱟᱴ ᱯᱟᱴ ᱟᱫᱚ ᱫᱷᱤᱱᱟᱹᱝ ᱫᱚ ᱫᱟᱲᱮᱭᱟᱜ ᱜᱮᱪᱚ ᱱᱟᱦᱟᱸᱜ ᱵᱟᱭ ᱞᱟᱹᱭᱜ ᱠᱟᱱᱟ᱾
ᱦᱳᱭ ᱱᱮᱛᱟᱨᱟᱜ ᱥᱮᱨᱢᱟ ᱨᱤᱢᱤᱞ ᱵᱟᱭ ᱞᱟᱹᱭᱜᱼᱟ ᱢᱤᱫ ᱲᱚᱲᱮᱠ ᱨᱮ ᱵᱚᱫᱚᱞᱮᱜᱼᱟ ᱥᱮ᱾
ᱦᱳᱭ ᱦᱳᱭ
ᱛᱤᱨᱮᱜᱮ ᱨᱤᱢᱤᱞᱮ ᱨᱟᱠᱟᱵᱮᱜᱼᱟ ᱩᱱᱚᱱᱜᱮ ᱫᱟᱜᱮᱜᱼᱟᱭ᱾
ᱦᱸ
ᱦᱩᱸ
ᱟᱨ ᱵᱟᱹᱫᱽ ᱠᱟᱹᱢᱤ ᱪᱷᱟᱲᱟ ᱠᱟᱛᱮᱫ ᱟᱨ ᱪᱮᱫ ᱠᱚᱯᱮ ᱠᱟᱹᱢᱤ ᱵᱟᱲᱟᱭᱟ?
ᱵᱟᱹᱫᱽ ᱠᱟᱹᱢᱤ ᱪᱷᱟᱲᱟ ᱠᱟᱛᱮ ᱢᱟ ᱟᱨᱚ ᱱᱚᱛᱮ ᱚᱱᱠᱟ ᱡᱟᱦᱟᱱᱟᱜ ᱤᱭᱟᱹ ᱠᱚᱢᱟ ᱵᱟᱹᱱᱩᱜᱼᱟ ᱚᱱᱠᱟ ᱠᱟᱹᱢᱤ ᱡᱤᱱᱤᱥ ᱠᱚᱢᱟ᱾ ᱚᱲᱟᱜ ᱠᱚᱨᱮᱜ ᱜᱮ ᱡᱟᱦᱟᱸ ᱚᱲᱟᱜ ᱠᱟᱹᱢᱤ ᱠᱚᱜᱮ ᱵᱟᱠᱷᱟᱱ ᱱᱤᱛᱚᱜ ᱚᱲᱟᱜ ᱠᱟᱹᱢᱤ ᱠᱚᱢᱟ ᱫᱟᱜᱮᱜᱼᱟ ᱟᱨ ᱚᱲᱟᱜ
ᱟᱪᱪᱷᱟ ᱟᱫᱚ ᱱᱚᱝᱠᱟ ᱠᱟᱹᱢᱤ ᱠᱚᱫᱚ ᱵᱟᱭ ᱧᱟᱢᱚᱜᱼᱟ ᱵᱟᱡᱟᱨ ᱠᱟᱹᱢᱤ ᱠᱚ? ᱵᱟᱠᱷᱟᱱ ᱥᱮ ᱥᱩᱨ ᱠᱚᱨᱮ ᱫᱚ ᱵᱟᱡᱟᱨ ᱠᱚᱫᱚ ᱵᱟᱹᱱᱩᱜ ᱟᱱᱟ᱾
ᱥᱩᱨ ᱠᱚᱨᱮ ᱢᱟ ᱵᱟᱡᱟᱨ ᱠᱚᱫᱚ ᱵᱟᱹᱱᱩᱜᱼᱟ ᱠᱟᱹᱴᱤᱡ ᱥᱟᱸᱹᱜᱤᱧ ᱫᱷᱟᱨᱟ ᱜᱮᱭᱟ ᱯᱳ ᱵᱤᱥ ᱠᱤᱞᱳᱢᱤᱴᱟᱨ ᱥᱟᱺᱜᱤᱧᱚᱜᱼᱟ᱾ ᱚ ᱪᱟᱞᱟᱜ ᱦᱚᱲ ᱫᱚ ᱚᱱᱠᱟ ᱠᱟᱹᱢᱤ ᱠᱚᱫᱚ ᱠᱚ ᱪᱟᱞᱟᱣ ᱵᱟᱲᱟᱜ ᱜᱮᱭᱟ ᱟᱫᱚ ᱱᱚᱣᱟ ᱵᱷᱤᱛᱤᱨ ᱥᱮᱫ ᱨᱤᱱ ᱫᱚ ᱵᱟᱠᱚ ᱪᱟᱞᱟᱜᱼᱟ ᱪᱮᱫᱟᱜ ᱥᱮ ᱜᱟᱹᱰᱤ ᱠᱚ ᱢᱟᱱᱮ ᱚᱱᱠᱟ ᱴᱟᱭᱤᱢ ᱨᱮ ᱵᱟᱭ ᱪᱟᱞᱟᱜ ᱠᱟᱱᱟ᱾ ᱛᱚ
ᱟᱪᱪᱷᱟ ᱟᱪᱪᱷᱟ ᱟᱯᱮᱥᱮᱫ ᱢᱟᱱᱮ ᱩᱱᱟᱹᱜ ᱥᱩᱵᱤᱫᱷᱟ ᱵᱟᱹᱱᱩᱜ ᱟᱱᱟ ᱜᱟᱹᱰᱤ ᱠᱚᱨᱮᱱᱟᱜ᱾
ᱥᱩᱵᱤᱫᱷᱟ ᱵᱟᱹᱱᱩᱜᱼᱟ ᱜᱟᱹᱰᱤ ᱠᱚᱨᱮᱱᱟᱜ ᱦᱳᱭ᱾
ᱟᱨ ᱵᱟᱝ ᱱᱚᱝᱠᱟ ᱵᱟᱦᱨᱮ ᱠᱟᱹᱢᱤ ᱠᱚᱦᱚᱸ ᱠᱚ ᱥᱮᱱᱚᱜ ᱜᱮᱭᱟ ᱠᱚ᱾
ᱦᱳᱭ ᱦᱳᱭ
ᱟᱫᱚ ᱚᱱᱟ ᱥᱩᱨ ᱠᱚᱨᱮ ᱯᱷᱮᱠᱴᱨᱤ ᱠᱚ ᱵᱟᱹᱱᱩᱜ ᱠᱷᱟᱱ ᱫᱚ᱾
ᱯᱷᱮᱠᱴᱨᱤ ᱤᱱᱰᱟᱥᱴᱨᱤ ᱮᱨᱤᱭᱟ ᱜᱮ ᱵᱟᱝ ᱟᱹᱛᱩ ᱫᱤᱥᱚᱢ ᱠᱟᱱᱟ ᱛᱚ ᱱᱚᱛᱚ ᱚᱱᱠᱟ ᱠᱟᱹᱢᱤ ᱵᱟᱝ ᱧᱟᱢᱚᱜ-ᱟ ᱟᱨ ᱚᱱᱠᱟ ᱤᱭᱟᱹ ᱠᱚ ᱵᱟᱹᱱᱩᱜ-ᱟ ᱛᱚ ᱚᱱᱟ ᱤᱱᱰᱚᱥᱴᱨᱤ ᱮᱨᱤᱭᱟ ᱠᱚ᱾
ᱟᱪᱪᱷᱟ ᱢᱟᱱᱮ ᱚᱱᱟ ᱠᱟᱹᱢᱤ ᱞᱟᱹᱜᱤᱫ ᱛᱮᱠᱷᱟᱱ ᱫᱚ ᱵᱟᱦᱨᱮ ᱪᱟᱞᱟᱜ ᱦᱩᱭᱩᱜ-ᱟ᱾
ᱵᱟᱦᱨᱮ ᱪᱟᱞᱟᱜ ᱦᱩᱭᱩᱜ-ᱟ ᱵᱟᱦᱨᱮ ᱢᱟᱱᱮ ᱯᱩᱨᱟᱹ ᱵᱟᱦᱨᱮ ᱩᱛᱟᱹᱨ᱾
ᱟᱪᱪᱷᱟ ᱟᱪᱪᱷᱟ
ᱡᱟᱦᱟᱸ ᱵᱚᱱ ᱞᱟᱹᱭᱮᱜ-ᱟ ᱦᱟᱱᱟ ᱛᱟᱢᱤᱞᱱᱟᱹᱲᱩ, ᱵᱟᱝᱜᱟᱞᱩᱨ ᱠᱚᱨᱱᱟᱴᱟᱠ ᱚᱱᱟ ᱠᱚᱛᱮ ᱛᱮ ᱩᱛᱟᱹᱨ ᱠᱚ ᱪᱟᱞᱟᱜ-ᱟ ᱵᱟᱠᱷᱟᱱ ᱱᱤᱭᱟᱹ ᱠᱚᱛᱮ ᱫᱚ ᱵᱟᱝ ᱜᱮ ᱱᱤᱭᱟᱹ ᱥᱩᱨ ᱠᱚᱨᱮᱜ ᱫᱚ᱾
ᱟᱪᱪᱷᱟ ᱢᱟᱱᱮ ᱚᱝᱠᱟ ᱯᱩᱭᱥᱟᱹ ᱟᱨᱡᱟᱣ ᱞᱟᱹᱜᱤᱫ ᱩᱱᱟᱹᱜ ᱥᱩᱵᱤᱫᱟ ᱵᱟᱹᱱᱩᱜ ᱟᱱᱟ ᱴᱟᱠᱟ ᱯᱩᱭᱥᱟᱹ ᱟᱨᱡᱟᱣ ᱞᱟᱹᱜᱤᱫ᱾ ᱡᱟ ᱚᱲᱟᱜ ᱟᱹᱛᱩ ᱫᱤᱥᱚᱢ ᱠᱚᱨᱮᱜᱮ ᱡᱟᱦᱟᱸ ᱛᱤᱱᱟᱹᱜ ᱠᱟᱹᱢᱤ ᱠᱚ ᱧᱟᱢᱚᱜ-ᱟ ᱤᱱᱟᱹ ᱠᱚᱜᱮ᱾
ᱤᱱᱟ ᱠᱚᱸ ᱜᱮ ᱫᱩᱥᱚ ᱛᱤᱱᱥᱚ ᱴᱟᱠᱟ ᱤᱱᱟ ᱠᱚᱨᱮ ᱠᱚ ᱮᱢᱚᱜ-ᱟ ᱵᱟᱠᱷᱟᱱ ᱵᱟᱝᱜᱮ, ᱦᱟᱞᱠᱟ ᱚᱝᱠᱟ ᱠᱟᱹᱢᱤ ᱥᱩᱵᱤᱫᱟ ᱫᱚ ᱵᱟᱹᱱᱩᱜ-ᱟ᱾ᱦᱚᱸ
ᱟᱨ ᱟᱹ ᱛᱩ ᱚᱲᱟᱜ ᱨᱮᱢᱟ ᱥᱚᱵᱽᱫᱤᱱ ᱢᱟ ᱵᱟᱠᱚ ᱠᱟᱹᱢᱤ ᱦᱮᱪᱚᱣᱟ ᱡᱚᱠᱷᱚᱱ ᱱᱤᱛᱚᱜ ᱛᱟᱠᱚ ᱱᱦᱟᱜ ᱡᱮᱢᱚᱱ ᱱᱤᱭᱟᱹ ᱨᱚᱦᱚᱭ ᱥᱤᱡᱤᱱ ᱠᱚᱨᱮ ᱜᱮ
ᱟᱨ ᱱᱤᱭᱟᱹ ᱪᱟᱵᱟᱭᱮᱱ ᱠᱷᱟᱱ ᱫᱚ ᱟᱨᱚ ᱚᱲᱟᱜ ᱠᱚᱨᱮ ᱜᱮ᱾
ᱚᱲᱟᱜ ᱠᱚᱨᱮᱜ ᱜᱮ᱾ ᱱᱤᱛᱚᱜ ᱫᱚ ᱱᱦᱟᱸᱜ ᱟᱹᱛᱩ ᱫᱤᱥᱚᱢ ᱦᱚᱲ ᱫᱚ ᱵᱟᱹᱫᱽ ᱠᱟᱹᱢᱤ ᱠᱚᱜᱮ ᱟᱨ ᱵᱟᱠᱷᱟᱱ ᱵᱟᱝᱟ ᱠᱟᱹᱢᱤ ᱠᱚᱫᱚ ᱵᱟᱠᱷᱟᱱ ᱚᱲᱟᱜ ᱨᱮᱱᱟᱜ ᱠᱟᱹᱢᱤ ᱡᱩᱫᱤ ᱠᱚ ᱧᱟᱢᱟ ᱚᱱᱟ ᱟᱵᱟᱥ
ᱟᱫᱚ ᱟᱯᱮ ᱫᱚ ᱱᱚᱝᱠᱟ ᱵᱤᱨ ᱫᱤᱥᱚᱢ ᱠᱟᱱᱟ ᱯᱮ ᱥᱮ ᱵᱩᱨᱩ ᱫᱤᱥᱚᱢ ᱠᱟᱱᱟ ᱯᱮ?
ᱟᱞᱮ ᱫᱚ ᱵᱩᱨᱩ ᱫᱤᱥᱚᱢ ᱠᱟᱱᱟᱞᱮ᱾ ᱛᱮᱫᱚ ᱫᱚᱢᱮ ᱜᱮ ᱵᱩᱨᱩᱣᱟ ᱞᱟᱹᱭ ᱞᱮᱠᱷᱟᱱ ᱫᱚ ᱚᱲᱟᱜ
ᱦᱟᱛᱤ ᱠᱚᱫᱚ ᱵᱟᱠᱚ ᱛᱟᱦᱮᱸ?
ᱦᱟᱛᱤ ᱠᱚ ᱛᱟᱦᱮᱱ ᱜᱮᱭᱟ ᱠᱚ ᱢᱮᱱᱟᱜ ᱠᱚᱜᱮᱭᱟ ᱱᱮᱛᱟᱨ ᱦᱚᱸ᱾
ᱟᱪᱪᱷᱟ
ᱢᱟᱱᱮ ᱚᱱᱟ ᱤᱨᱚᱜ ᱫᱤᱱ ᱠᱚ ᱚᱱᱟ ᱦᱩᱲᱩ ᱠᱚ ᱵᱤᱞᱤᱜ ᱫᱚ ᱩᱱ ᱡᱚᱠᱷᱟᱡ ᱠᱚᱫᱚ ᱫᱚᱢᱮ ᱜᱮᱠᱚ ᱦᱤᱡᱩᱜ-ᱟ᱾ ᱚᱲᱟᱜ ᱥᱩᱨ ᱠᱚᱠᱚ ᱥᱮᱴᱮᱨ ᱩᱛᱟᱹᱨᱚᱜ-ᱟ ᱟᱨ ᱡᱩᱫᱤ ᱱᱤᱛᱚᱜ ᱜᱷᱟᱱᱴᱟᱲ ᱫᱟᱨᱮ ᱠᱚ ᱢᱮᱱᱟᱜ-ᱟ ᱮᱱᱠᱷᱟᱜ ᱫᱚ ᱜᱷᱟᱱᱴᱟᱲ ᱡᱚᱢ ᱦᱚᱸᱠᱚ ᱦᱤᱡᱩᱜ ᱜᱮᱭᱟ ᱱᱮᱛᱟᱨ ᱫᱤᱱᱟᱹ᱾
ᱟᱪᱪᱷᱟ ᱩᱱᱠᱩ ᱠᱚᱢᱟ ᱚᱱᱟ ᱠᱚᱢᱟ ᱫᱚᱢᱮ ᱠᱚ ᱠᱩᱥᱤᱭᱟᱜ-ᱟ ᱠᱚ᱾
ᱰᱚᱢᱮ ᱠᱚ ᱠᱩᱥᱤᱭᱟᱜ-ᱟ᱾
ᱟᱫᱚ ᱟᱯᱮ ᱫᱚ ᱚᱲᱟᱜ ᱥᱩᱨ ᱦᱤᱡᱩᱜ ᱫᱚᱠᱚ ᱟᱫᱚ ᱵᱚᱛᱚᱨ ᱠᱚᱫᱚ ᱵᱟᱯᱮ ᱵᱩᱡᱷᱟᱹᱣᱟ?
ᱵᱟᱝ ᱪᱤᱠᱟᱹᱜ ᱩᱝᱠᱩ ᱡᱩᱫᱤ ᱵᱮᱥ ᱠᱚᱜᱮ ᱠᱟᱱᱟ ᱠᱚ ᱩᱱᱠᱩ ᱦᱚᱸ ᱵᱚᱸᱜᱟ ᱞᱮ ᱠᱟᱱ ᱦᱚᱲ ᱠᱟᱱ ᱜᱮᱭᱟ ᱠᱚ ᱩᱱᱠᱩ ᱦᱚᱸ᱾ ᱟᱫᱚ ᱦᱤᱡᱩᱜ ᱟᱠᱚ ᱴᱷᱤᱠ ᱜᱮᱭᱟ ᱡᱚᱢᱟᱜ ᱠᱚ ᱡᱚᱢᱟ ᱵᱟᱝᱟᱜ ᱠᱚ ᱵᱟᱝᱟᱜ-ᱟ ᱦᱮᱸ ᱥᱮ ᱟᱫᱚ ᱚᱱᱟ ᱜᱮᱠᱚ ᱛᱩᱱᱩᱢ ᱦᱚᱴᱚ ᱠᱟᱜ-ᱟ᱾ ᱚᱠᱟ ᱡᱩᱠᱷᱟᱜ ᱦᱚᱲ ᱡᱩᱫᱤᱢ ᱵᱷᱤᱲᱠᱟᱹᱣ ᱮᱭᱟ ᱩᱱᱤ ᱫᱚ ᱠᱟᱹᱜ ᱜᱮᱭᱟ ᱟᱫᱚ ᱵᱟᱠᱚ ᱵᱷᱤᱲᱠᱟᱹᱣ ᱵᱟᱲᱟ ᱠᱷᱟᱡ ᱡᱚᱢᱟᱠᱚ ᱟᱨ ᱠᱚ ᱩᱴᱟᱹᱣ ᱪᱟᱞᱟᱜ-ᱟ᱾
ᱟᱪᱪᱷᱟ ᱩᱱᱠᱩ ᱫᱚ ᱡᱚᱢᱟᱜ ᱠᱚ ᱧᱟᱢ ᱠᱷᱟᱱ ᱜᱮ ᱡᱩᱫᱤ ᱥᱟᱢᱟᱝ ᱨᱮ ᱡᱚᱢᱟᱜ ᱮ ᱧᱟᱢᱟ ᱚᱱᱟ ᱫᱚ ᱱᱦᱟᱸᱜ ᱵᱟᱹᱜᱤ ᱢᱟ ᱵᱟᱭ ᱵᱟᱹᱜᱤᱭᱟᱜ-ᱟ ᱡᱚᱢ ᱛᱟᱨᱟᱭ ᱜᱮᱭᱟᱭ ᱦᱟᱸᱜ᱾
ᱵᱟᱭ ᱵᱟᱹᱜᱤᱭᱟᱜ-ᱟ ᱦᱚᱭ ᱟᱨ ᱡᱩᱫᱤ ᱩᱱᱤ ᱜᱮᱢ ᱵᱷᱤᱲᱠᱟᱹᱣᱭᱟ ᱮᱱᱠᱷᱟᱡ ᱫᱚ ᱚᱠᱚᱭ ᱪᱤᱜ ᱛᱮ ᱜᱮᱭᱟ ᱟᱨ ᱡᱩᱫᱤ ᱵᱟᱢ ᱵᱷᱤᱲᱠᱟᱹᱣᱮᱭᱟ ᱮᱱᱠᱷᱟᱡ ᱫᱚ ᱴᱷᱤᱠ ᱜᱮᱭᱟ ᱩᱱᱤ ᱫᱚ᱾
ᱦᱚᱭ ᱦᱚᱭ ᱟᱫᱚᱼᱼ ᱚ ᱚᱱᱟ ᱱᱤᱡᱮ ᱡᱩᱫᱤ ᱟᱢ ᱡᱩᱫᱤᱢ ᱞᱟᱜᱟᱭᱮᱭᱟ ᱮᱱᱠᱷᱟᱱ ᱟᱡᱦᱚᱸ ᱢᱚᱡᱽᱵᱩᱨᱚᱜ ᱜᱮᱭᱟᱭ᱾
ᱢᱚᱡᱽᱵᱩᱨᱚᱜ ᱜᱮᱭᱟᱭ ᱟᱢ ᱞᱟᱜᱟ ᱞᱟᱹᱜᱤᱱ ᱦᱚᱸ ᱦᱮᱸᱥᱮ᱾
ᱦᱮᱸ ᱦᱮᱸ
ᱟᱫᱚ ᱚᱱᱟᱛᱮ ᱦᱚᱭ ᱟᱠᱚ ᱠᱚ ᱟᱠᱚ ᱞᱮᱠᱟ ᱟᱠᱚᱣᱟᱜ ᱨᱟᱥᱛᱼᱼ ᱟ ᱛᱮ ᱟᱵᱨᱟ ᱨᱮ ᱟᱵᱚ ᱫᱚ ᱟᱵᱚᱣᱟᱜ ᱨᱟᱥᱛᱟ ᱛᱮ ᱟᱫᱚ ᱚᱱᱟᱛᱮ ᱵᱟᱵᱚ ᱵᱷᱤᱲᱠᱟᱹᱣ ᱵᱟᱲᱟ ᱠᱚᱣᱟ ᱚᱱᱟᱼᱼ ᱠᱚᱫᱚᱼᱼ
ᱵᱟᱠᱚ ᱪᱤᱠᱟᱹ ᱟᱫᱚ ᱩᱱᱠᱩ ᱫᱚ ᱥᱤᱧ ᱢᱟᱨᱥᱟᱞ ᱦᱚᱸ ᱵᱩᱨᱩ ᱨᱮᱜᱮᱠᱚ ᱛᱟᱦᱮᱱᱟᱼᱼ ᱥᱮ ᱱᱚᱶᱟ ᱟᱛᱩ ᱥᱮᱫ ᱦᱚᱸᱠᱚ ᱚᱰᱚᱠᱚᱜ ᱜᱮᱭᱟ?
ᱵᱟᱝᱟ ᱟᱭᱩᱵ ᱡᱟᱦᱟᱸ ᱞᱮᱠᱟ ᱯᱟᱭᱟᱝ ᱯᱩᱭᱩᱝᱚᱜᱼᱟ ᱚᱱᱠᱟ ᱠᱚ ᱟᱬᱜᱚᱱᱟ ᱩᱱᱠᱩ ᱫᱚ᱾ ᱫᱤᱱ ᱵᱮᱲᱟ ᱫᱚ ᱵᱟᱝᱜᱮ ᱩᱱᱠᱩ ᱫᱚ ᱵᱤᱨᱩ ᱚᱱᱟ ᱵᱩᱨᱩ ᱢᱮᱱᱟᱜᱼᱟ ᱵᱩᱨᱩ ᱨᱮᱜᱮ ᱠᱚ ᱛᱟᱦᱮᱱᱟ ᱩᱱᱠᱩ ᱫᱚ᱾
ᱟᱪᱷᱟ ᱢᱟᱱᱮ ᱯᱷᱟᱸᱠᱟ ᱴᱟᱭᱤᱢ ᱨᱮ ᱟᱠᱚ ᱦᱚᱸ ᱧᱮᱞ ᱧᱚᱜ ᱠᱟᱛᱮᱜ ᱠᱚ ᱟᱬᱜᱚᱱᱟᱼᱼ ᱠᱚ ᱛᱟᱠ ᱧᱮᱞᱼᱼ
ᱦᱚᱭ ᱡᱮᱢᱚᱱ ᱦᱚᱲ ᱠᱚ ᱟᱞᱚ ᱠᱚ ᱧᱮᱧᱮᱞ ᱢᱟ ᱤᱱᱟᱹ ᱴᱟᱭᱤᱢ ᱨᱮᱜᱮ ᱩᱱᱠᱩ ᱠᱚ ᱟᱬᱜᱚᱱᱟ᱾ ᱢᱟᱱᱮ ᱵᱚᱛᱚᱨ ᱦᱚᱸ ᱢᱮᱱᱟᱜ ᱜᱮᱭᱟ ᱡᱚᱛᱚ ᱦᱚᱲᱟᱜ ᱜᱮ ᱵᱚᱛᱚᱨ ᱫᱚ ᱢᱮᱱᱟᱜᱼᱟ᱾ ᱟᱫᱚ ᱩᱱᱠᱩ ᱟᱠᱚᱣᱟᱜ ᱴᱟᱭᱤᱢ ᱫᱚ ᱤᱱᱟᱹ ᱯᱟᱭᱟᱝ ᱯᱩᱭᱩᱝ ᱮᱦᱚᱵ ᱜᱚᱫᱟ ᱜᱚᱴᱟ ᱧᱤᱫᱟᱹ ᱠᱚ ᱫᱟᱬᱟᱱᱟ ᱤᱱᱟᱹ ᱜᱮᱛᱟ ᱠᱚᱼᱼ
ᱦᱚ ᱦᱚ ᱟᱨ ᱠᱚᱭ ᱡᱮᱢᱚᱱ ᱞᱮᱭᱟ ᱦᱚᱲ ᱟᱞᱚ ᱠᱚ ᱛᱤᱱᱜᱩ ᱞᱮᱢᱟ ᱦᱚᱸ ᱟᱠᱚᱣᱟᱜ ᱦᱚᱸᱛᱚ ᱵᱚᱛᱚᱨ ᱦᱮᱱᱟᱜᱼᱟ ᱦᱚᱲᱟᱜ ᱵᱚᱱ ᱡᱚᱢᱟ ᱦᱚᱲᱟᱜ ᱡᱤᱱᱤᱥ ᱟᱱᱠᱩ ᱦᱚᱸᱠᱚᱼᱼ ᱡᱚᱛᱚᱱ ᱦᱟᱨᱟ ᱟᱠᱟᱜ ᱟᱠᱚ ᱟᱨᱡᱟᱣ ᱟᱠᱟᱜ ᱟᱠᱚ᱾
ᱦᱮᱸ ᱟᱫᱚ ᱤᱱᱟᱹ ᱦᱚᱲ ᱠᱚᱠᱚ ᱡᱟᱹᱯᱤᱫ ᱵᱟᱲᱟ ᱠᱮᱜ ᱤᱱᱟᱹ ᱚᱠᱛᱚ ᱨᱮᱜᱮ ᱠᱚ ᱟᱲᱜᱚᱱᱟ ᱩᱱᱠᱩᱫᱚ᱾
ᱟᱪᱷᱟ ᱟᱨ ᱱᱮᱛᱟᱨ ᱢᱟ ᱵᱩᱨᱩ ᱠᱚᱨᱮ ᱢᱟ ᱩᱫ ᱠᱚ ᱯᱩᱴᱼᱼ ᱠᱟᱹ ᱠᱚ ᱚᱢᱚᱱᱚᱜᱼᱟ ᱟᱫᱚ ᱚᱱᱟ ᱠᱚᱫᱚ ᱯᱮ ᱦᱟᱞᱟᱝ ᱟᱹᱜᱩᱭᱟ ᱥᱮ ᱵᱟᱝ?
ᱦᱚ ᱦᱟᱞᱟᱝ ᱟᱹᱜᱩᱭ ᱜᱮᱭᱟᱞᱮ ᱱᱤᱭᱟᱹ ᱵᱟᱨᱥᱤᱧ ᱫᱚ ᱫᱚᱢᱮ ᱜᱮ ᱚᱢᱚᱱ ᱟᱠᱟᱱᱟ ᱱᱤᱭᱟᱹ ᱫᱷᱟᱣ ᱫᱚ ᱟᱨᱼᱼ
ᱟᱪᱷᱟ ᱩᱫ ᱠᱚ ᱯᱩᱴᱠᱟᱹ ᱠᱚᱦᱚᱸ
ᱠᱟ.
ᱟ ᱟᱨ ᱡᱚᱢ ᱠᱚᱯᱮ ᱡᱚᱢ ᱟ ᱥᱮ ᱵᱟᱝ ᱵᱟᱡᱟᱨ ᱠᱚᱨᱮ ᱤᱫᱤ ᱠᱟᱛᱮ ᱯᱮ ᱟᱠᱷᱨᱤᱧ ᱜᱮᱭᱟ?
ᱦᱚᱸ ᱡᱚᱢ ᱦᱚᱸᱞᱮ ᱡᱚᱢᱟ ᱟᱠᱠᱷᱨᱤᱧ ᱦᱚᱲ ᱦᱚᱸᱠᱚ ᱟᱠᱷᱨᱤᱧ ᱜᱮᱭᱟ ᱡᱟᱦᱟᱸ ᱟᱠᱷᱨᱤᱧ ᱞᱟᱜᱤᱫᱼᱼ ᱠᱚ ᱤᱭᱟᱹᱭᱟ ᱩᱱᱠᱩ ᱦᱚᱸᱠᱚ ᱦᱟᱞᱟᱝ ᱜᱮᱭᱟ ᱟᱠᱷᱨᱤᱧ ᱞᱟᱹᱜᱤᱫ ᱠᱚ ᱦᱟᱞᱟᱝᱟ ᱟᱫᱷᱟᱱ ᱠᱚ ᱟᱨ ᱡᱚᱢ ᱠᱚᱫᱚ ᱠᱚ ᱡᱚᱢ ᱜᱮᱭᱟ᱾
ᱦᱚ ᱡᱩᱫᱤ ᱡᱟᱹᱥᱛᱤᱜᱼᱟ ᱫᱷᱮᱨ ᱧᱚᱜ ᱦᱟᱞᱟᱝ ᱟᱯᱮ ᱮᱱᱠᱷᱟᱱ ᱚᱱᱟ ᱫᱚ ᱟᱠᱠᱷᱨᱤᱧ ᱦᱚᱸ ᱵᱟᱼᱼ ᱟᱯᱮ ᱥᱟᱶᱛᱮ ᱟᱨᱚ ᱮᱴᱟᱜ ᱦᱚᱲ ᱦᱚᱸᱯᱮ ᱡᱚᱢ ᱦᱚᱪᱚ ᱠᱚᱣᱟ᱾
ᱦᱚᱭ ᱦᱚᱭ ᱚᱠᱛᱚ ᱠᱚ ᱯᱚᱞᱚᱢ ᱤᱫᱤᱜ ᱠᱟᱱᱟ ᱯᱟᱞᱮᱱ ᱦᱟᱸᱜ᱾
ᱟᱪᱷᱟ ᱧᱮᱞ ᱟᱞᱟᱝ ᱴᱷᱤᱠ ᱜᱮᱭᱟ᱾ ᱤᱱᱠᱟ. ᱜᱮ ᱛᱚᱵᱮ